ᱦᱮᱞᱳ
ᱦᱟᱞᱳ ᱦᱟᱞᱳ ᱡᱚᱦᱟᱨᱜᱮ ᱨᱚᱲ ᱟᱸᱡᱚᱢᱚᱜ ᱠᱟᱱᱟ ᱦᱚᱸ ᱦᱚᱸ ᱟᱸᱡᱚᱢᱚᱜ ᱠᱟᱱᱟ ᱟᱸᱡᱚᱢᱚᱜ ᱠᱟᱱᱟ
ᱨᱚᱲ ᱫᱚ ᱟᱸᱡᱚᱢᱚᱜ ᱠᱟᱱ ᱜᱮᱭᱟ ᱦᱳᱭ
ᱟᱨ ᱫᱤᱥᱚᱢ ᱠᱚ ᱚᱠᱟᱨᱮ ᱚᱠᱟᱞᱮᱠᱟ ᱢᱮᱱᱟᱜ ᱵᱤᱱᱟ
ᱪᱮᱫ ᱫᱚᱢ ᱞᱮᱭᱫᱟ ᱫᱚᱦᱲᱟ ᱞᱟᱹᱭ ᱢᱮᱥᱮ ᱵᱤᱧ ᱡᱚᱢ ᱞᱮᱜᱼᱟ
ᱤᱧ ᱞᱟᱹᱭᱮᱜᱼᱟ ᱫᱤᱥᱚᱢ ᱫᱚ ᱚᱠᱟᱨᱮ ᱫᱤᱥᱚᱢ ᱫᱤᱥᱚᱢ ᱟᱹᱛᱩ ᱫᱤᱥᱚᱢ
ᱚ ᱫᱤᱥᱚᱢ ᱫᱚ ᱱᱚᱜ ᱱᱚᱛᱮ ᱟᱞᱮᱭᱟᱜ ᱫᱤᱥᱚᱢ ᱦᱳᱭᱳᱜ ᱠᱟᱱᱟ ᱡᱷᱟᱲᱠᱷᱚᱱ ᱯᱚᱱᱚᱛ ᱡᱷᱟᱲᱠᱷᱚᱱ ᱯᱚᱱᱚᱛ ᱨᱮᱱᱟᱜ ᱱᱚᱜᱼᱚᱭ ᱴᱟᱴᱟᱱᱚᱜᱚᱨ ᱥᱮ ᱡᱟᱢᱥᱮᱫᱽᱯᱩᱨ ᱟᱹᱵᱤᱱ ᱫᱚ ᱚᱠᱟ ᱥᱮᱱ ᱠᱷᱚᱱ
ᱟᱹᱞᱤᱧ ᱫᱚ ᱚᱲᱤᱥᱟ ᱚᱲᱤᱥᱟ ᱢᱚᱭᱩᱨᱵᱷᱚᱸᱡᱽ ᱵᱟᱹᱨᱤᱯᱟᱫᱟ ᱠᱷᱚᱱ ᱦᱳᱭ ᱦᱳᱭ ᱚᱱᱟ ᱛᱚᱵᱮ ᱪᱮᱫ ᱨᱚᱲ ᱵᱮᱥᱴᱷᱤᱠ ᱵᱟᱭ ᱟᱸᱡᱚᱢᱚᱜ ᱠᱟᱱᱟ
ᱦᱚ ᱚᱱᱟ ᱴᱷᱤᱠᱟᱹᱜ ᱠᱟᱱᱟ ᱦᱮᱰᱯᱷᱳᱱ ᱞᱟᱜᱟᱣ ᱞᱮᱠᱟ ᱜᱮ
ᱟᱯᱮᱥᱮᱫ
ᱚᱪᱚᱜ ᱠᱟᱜ ᱵᱤᱱ ᱥᱮ ᱵᱟᱠᱷᱟᱱ ᱱᱟᱯᱟᱭᱚᱜᱼᱟ
ᱦᱚ ᱱᱤᱛᱚᱜ ᱴᱷᱤᱠ ᱟᱸᱡᱚᱢᱚᱜ ᱠᱟᱱᱟ ᱯᱟᱪᱮ
ᱦᱚ ᱱᱤᱛᱚᱜ ᱫᱚ ᱴᱷᱤᱠ ᱟᱸᱡᱚᱢᱚᱜ ᱠᱟᱱᱟ ᱦᱳᱭ ᱞᱟᱹᱫᱟᱹᱱ ᱱᱤᱛᱚᱜ ᱫᱚ ᱴᱷᱤᱠ ᱟᱸᱡᱚᱢᱚᱜ ᱠᱟᱱᱟ
ᱦᱳᱭ ᱦᱳᱭ ᱦᱳᱭ
ᱦᱳᱭ ᱟᱨᱢᱟ ᱚᱱᱛᱮᱱᱟᱜ ᱠᱟᱛᱷᱟ ᱠᱚᱜᱮ ᱨᱚᱲ ᱠᱟᱜ ᱵᱤᱱ ᱫᱟᱜ ᱡᱟᱹᱲᱤ ᱠᱚ ᱪᱮᱫ ᱞᱮᱠᱟ ᱥᱮᱨᱢᱟ ᱡᱟᱹᱲᱤ ᱠᱚ ᱥᱤᱛᱩᱝ ᱠᱚ ᱪᱮᱫ ᱞᱮᱠᱟ
ᱫᱟᱜ ᱡᱟᱹᱲᱤ ᱠᱚ ᱥᱮᱨᱢᱟ ᱡᱟᱹᱲᱤ ᱠᱚᱫᱚ ᱡᱟᱣᱜᱮ ᱱᱚᱛᱮ ᱫᱚ ᱫᱟᱜ ᱵᱟᱲᱟᱭᱮᱜᱼᱟᱭ ᱟᱹᱰᱤ ᱥᱟᱹᱛᱛᱤ ᱜᱮ
ᱟᱨ ᱥᱤᱛᱩᱝ ᱠᱚ ᱪᱮᱫ ᱞᱮᱠᱟ ᱵᱩᱡᱷᱟᱹᱜ ᱠᱟᱱᱟ
ᱥᱮᱛᱩᱝ ᱫᱚ ᱟᱹᱰᱤ ᱠᱚᱰᱟ ᱜᱮ
ᱟᱹᱰᱤ ᱠᱚᱰᱟ ᱜᱮ
ᱠᱷᱩᱵ ᱡᱳᱨ ᱦᱳᱭ ᱯᱩᱨᱮ ᱵᱟᱧᱪᱟᱣ ᱢᱩᱥᱠᱤᱞ ᱜᱚᱫ ᱠᱟᱜᱼᱫᱟᱭ ᱥᱤᱛᱩᱝ
ᱟᱨ ᱟᱞᱚᱵᱤᱱ ᱞᱟᱹᱭᱟ ᱱᱚᱛᱮ ᱦᱚᱸ ᱚᱱᱠᱟᱜᱮ ᱟᱹᱰᱤ ᱜᱮ ᱡᱷᱟᱢᱮᱞᱟ ᱢᱟᱱᱮ ᱤᱧ ᱞᱟᱹᱭ ᱟᱹᱵᱤᱱᱟ ᱟᱹᱵᱤᱱ ᱥᱤᱧ ᱢᱟᱨᱥᱟᱞ ᱡᱟᱦᱟᱸ ᱨᱮᱜᱮᱵᱤᱱ ᱫᱩᱲᱩᱵ ᱠᱚᱜ ᱟᱹᱵᱤᱱ ᱡᱟᱢᱟ ᱠᱚᱵᱤᱱ ᱛᱩᱫ ᱠᱟᱜ ᱨᱮᱦᱚᱸ ᱟᱵᱤᱱᱟᱜ ᱦᱚᱲᱢᱚ ᱠᱷᱚᱱ ᱫᱚ ᱩᱫᱽᱜᱟᱹᱨ ᱫᱟᱜ ᱡᱚᱨᱚᱜ ᱜᱮ
ᱦᱟᱸ ᱦᱟᱸ ᱱᱤᱦᱟᱹᱛ ᱜᱮ ᱱᱤᱦᱟᱹᱛ ᱜᱮ
ᱛᱟᱯᱚᱨᱮ ᱱᱚᱣᱟ ᱯᱟᱝᱠᱷᱟ ᱦᱟᱣᱟ ᱠᱚᱦᱚᱸ ᱛᱤᱱᱟᱹᱜ ᱥᱟᱨᱟ ᱠᱷᱚᱱ ᱵᱤᱱ ᱤᱭᱟᱹᱜᱼᱟ ᱱᱚᱣᱟ ᱠᱚᱛᱮᱦᱚᱸ ᱞᱚᱞᱚ ᱜᱮ ᱦᱩᱭᱩᱜ ᱠᱟᱱᱟ
ᱦᱳᱭ ᱦᱳᱭ ᱦᱮᱸ
ᱮᱱᱠᱷᱟᱱ ᱫᱚ ᱟᱹᱰᱤᱜᱮ ᱡᱷᱟᱢᱮᱞᱟ
ᱚᱰᱤᱧ ᱪᱟᱞᱟᱣᱱᱟ ᱟᱹᱰᱤ ᱡᱟᱞᱟ ᱟᱪᱪᱷᱟ ᱯᱨᱚ ᱢᱩᱥᱟᱹᱞᱛᱟ ᱛᱚ ᱛᱤᱥ ᱛᱤᱥ ᱚᱝᱠᱟ ᱫᱟᱜ ᱵᱟᱲᱟᱭ ᱫᱟᱜ ᱞᱮᱠᱷᱟᱱ ᱟᱫᱚ ᱟᱨᱟᱢ ᱫᱷᱟᱨᱟ ᱵᱩᱡᱷᱟᱹᱣ ᱧᱚᱜᱚᱜᱼᱟ ᱛᱮᱦᱮᱱ ᱫᱚ ᱛᱮᱦᱮᱧᱮ ᱫᱟᱜ ᱠᱮᱜᱼᱟ ᱟᱨᱛᱮ ᱟᱨ
ᱟᱪᱪᱷᱟ ᱟᱯᱟᱥᱮᱱ ᱫᱚ ᱛᱮᱦᱮᱧ ᱫᱟᱜ ᱡᱟᱹᱲᱤ ᱠᱮᱜᱼᱟᱭ
ᱦᱳᱭ ᱛᱮᱦᱮᱧᱮ ᱛᱟᱨᱟᱥᱤᱧ ᱵᱟᱭᱡᱟᱜ ᱫᱟᱜ ᱡᱟᱹᱲᱤ ᱜᱚᱜ ᱠᱮᱜᱼᱟ
ᱚᱦᱚ ᱦᱳᱭ ᱟᱞᱮ ᱱᱚᱛᱮ ᱦᱚᱸ ᱨᱤᱢᱤᱞ ᱠᱚᱫᱚᱭ ᱥᱟᱡᱟᱣᱠᱟᱜᱼᱟ
ᱦᱳᱭ ᱦᱳᱭ ᱨᱤᱢᱤᱞᱮ ᱥᱟᱡᱟᱣ ᱠᱟᱜᱼᱟ
ᱦᱳᱭ ᱨᱤᱢᱤᱞ ᱠᱚᱫᱚ ᱥᱟᱡᱟᱣ ᱠᱟᱜᱼᱟ ᱫᱟᱜ ᱠᱚᱫᱚ ᱦᱟᱸᱜ ᱟᱹᱣᱨᱤ ᱡᱟᱹᱲᱤᱭᱟ ᱛᱚ ᱟᱞᱮᱦᱚᱸ ᱤᱱᱟᱹ ᱜᱮᱞᱮ ᱠᱷᱚᱡᱚᱜ ᱠᱟᱱᱟ ᱡᱮ ᱫᱟᱜ ᱡᱟᱹᱲᱤ ᱢᱟᱭ
ᱦᱚᱸ ᱦᱚᱸ ᱫᱟᱜ ᱡᱟᱹᱲᱤ ᱞᱮᱠᱷᱟᱱ ᱵᱮᱥ ᱫᱷᱟᱹᱨᱛᱤᱯᱩᱨᱤ ᱠᱚ ᱨᱮᱭᱟᱲ ᱫᱷᱟᱨᱟ ᱵᱩᱡᱷᱟᱹᱣ ᱧᱚᱜᱚᱜᱼᱟ ᱡᱤᱵᱽᱡᱤᱭᱟᱹᱞᱤ ᱠᱚ ᱠᱩᱥᱤ ᱨᱟᱹᱥᱠᱟᱹᱜᱼᱟ ᱟᱵᱚ ᱠᱚᱸᱦᱚ ᱠᱩᱥᱤ ᱨᱟᱹᱥᱠᱟᱹᱜᱼᱟ ᱡᱟᱦᱟᱸ
ᱦᱮᱸ ᱪᱮᱫᱟᱜ ᱵᱟᱝ ᱟᱨ ᱟᱵᱚ ᱢᱟ ᱪᱟᱹᱥᱤ ᱦᱚᱲ ᱟᱵᱚ ᱢᱟ ᱪᱟᱹᱥᱤ ᱦᱚᱲ ᱫᱟᱜ ᱡᱟᱹᱲᱤ ᱦᱚᱸ ᱱᱤᱦᱟᱹᱛ ᱫᱚᱨ
ᱫᱟᱜ ᱦᱚᱸ ᱢᱤ ᱱᱤᱦᱟᱹᱛᱤ ᱫᱚᱨᱠᱟᱨ ᱜᱮ ᱛᱟᱵᱚᱱ ᱟᱨ ᱵᱟᱝ ᱨᱮᱦᱚᱸ ᱜᱷᱟᱥᱯᱟᱥ ᱡᱟᱦᱟ ᱤᱭᱟᱹ ᱠᱚᱜᱼᱟ
ᱦᱮᱸ ᱱᱤᱦᱟᱹᱛ
ᱚ ᱦᱚᱸ
ᱦᱳᱭ ᱚᱱᱠᱟ ᱜᱮ ᱟᱞᱮ ᱫᱚ ᱱᱚᱜᱼᱚᱭ ᱪᱮᱫᱞᱮᱠᱟ ᱟᱯᱮ ᱠᱚ ᱥᱮᱱ ᱫᱚ ᱛᱚᱞᱟ ᱵᱟᱲᱟ ᱠᱮᱜ-ᱟ ᱯᱮ ᱥᱮ ᱟᱣᱨᱤᱭᱟ ᱦᱩᱲᱩ ᱠᱚ
ᱪᱮᱫ ᱞᱮᱠᱟ ᱵᱟᱹᱛ ᱠᱚ
ᱦᱳᱭ ᱵᱟᱹᱫᱽ ᱠᱚᱨᱮ ᱦᱩᱲᱩ ᱠᱚ ᱛᱚᱞᱟ ᱵᱟᱲᱟ ᱦᱩᱭᱱᱟ ᱥᱮ ᱟᱣᱨᱤᱭᱟ
ᱵᱟᱝ-ᱟ ᱵᱟᱝ-ᱟ ᱵᱟᱝ-ᱟ ᱵᱟᱭ ᱵᱟᱞᱮ ᱛᱚᱲᱟᱣ ᱠᱟᱜ-ᱟ ᱟᱣᱲᱤᱭᱟ ᱱᱚᱜᱼᱚᱭ ᱦᱟᱜ ᱟᱲᱥᱤ ᱚᱠᱚᱭ ᱠᱚᱠᱚ ᱟᱫᱚᱢ ᱫᱚᱠᱚ ᱛᱚᱲᱟᱭᱮᱫᱼᱟ ᱚᱱᱟ ᱠᱷᱚᱲᱤ ᱛᱚᱲᱟ ᱠᱚ ᱥᱤᱛᱩᱝ ᱤᱭᱟᱹᱨᱮ ᱫᱷᱩᱲᱤ ᱛᱚᱲᱟ ᱟᱨ ᱟᱫᱷᱟᱱ ᱠᱚᱫᱚ ᱨᱚᱡᱚ ᱯᱚᱨᱮ ᱦᱟᱸᱜ ᱫᱟᱜ ᱵᱟᱲᱟᱭ ᱞᱮᱠᱷᱟᱱᱮ ᱛᱟᱯᱚᱨᱮ ᱦᱟᱸᱜ ᱯᱮ ᱛᱚᱞᱟᱭᱟ
ᱚ ᱦᱚᱸ
ᱟᱨ ᱢᱟᱜᱽ ᱢᱚᱬᱮ ᱠᱚ ᱪᱮᱫ ᱞᱮᱠᱟ ᱚᱱᱛᱮ ᱠᱚ ᱢᱟᱱᱟᱣ-ᱟ ᱦᱚᱸ
ᱞᱮᱫᱤᱧ ᱟᱞᱮ ᱱᱚᱛᱮ ᱫᱚ ᱫᱤᱱ ᱠᱟᱞᱚᱢ ᱟᱹᱰᱤ ᱡᱳᱨᱮ ᱫᱟᱜ ᱟᱜ ᱵᱚᱱᱟ ᱛᱚ ᱵᱚᱞᱮ ᱦᱟᱱᱮ ᱨᱟᱡᱟ ᱥᱟᱞᱟ ᱠᱷᱚᱱ ᱮᱦᱚᱵ ᱠᱟᱛᱮᱜ ᱮᱠᱫᱚᱢ ᱛᱟᱲ ᱞᱮᱛᱟᱲ ᱮᱱᱠᱷᱟᱱ ᱚᱱᱟ ᱠᱷᱟᱹᱛᱤᱨ ᱟᱞᱮᱥᱮᱫ ᱨᱮᱱ ᱦᱚᱲ ᱫᱚᱠᱚ ᱟᱹᱠᱤᱞ ᱧᱚᱜ ᱟᱠᱟᱱ ᱛᱮᱠᱚ ᱛᱚᱞᱟ ᱵᱟᱲᱟ ᱧᱚᱜ ᱜᱚᱫ ᱠᱮᱜ-ᱟ
ᱚ ᱦᱚ ᱦᱳᱭ ᱦᱳᱭᱛᱚ ᱛᱚᱲᱟ ᱵᱟᱲᱟ ᱧᱚᱜ ᱫᱚ ᱫᱚᱨᱠᱟᱨ ᱜᱮ ᱵᱟᱭ ᱛᱚᱞᱟ ᱞᱮᱱᱠᱷᱟᱱ ᱦᱚᱸ ᱵᱟᱭ ᱜᱟᱱᱚᱜ-ᱟ
ᱦᱳᱭ ᱟᱨ ᱱᱤᱛᱚᱜ ᱢᱟ ᱦᱟᱜ ᱱᱚᱜᱼᱚᱭ ᱟᱞᱮ ᱱᱚᱛᱮ ᱫᱚ ᱵᱩᱨᱩ ᱦᱳᱭ ᱫᱟᱞᱮᱱ ᱟᱞᱮ ᱱᱚᱛᱮ ᱫᱚ ᱦᱟᱸᱜ ᱱᱤᱛᱚᱜ ᱫᱚ ᱱᱚᱜᱼ ᱚᱭ ᱵᱩᱨᱩ ᱵᱚᱸᱜᱟ ᱥᱮᱴᱮᱨᱚᱜ ᱠᱟᱱᱟ ᱡᱟᱦᱟᱸ ᱫᱚ ᱟᱵᱚ ᱫᱚ ᱦᱟᱸᱜ ᱫᱟᱜ ᱥᱮᱸᱫᱽᱨᱟ ᱵᱚᱸᱜᱟ ᱵᱚᱱ ᱢᱮᱱᱟ ᱟᱫᱚ ᱪᱮᱫ ᱞᱮᱠᱟ ᱟᱯᱮ ᱚᱱᱛᱮ ᱫᱚᱠᱚ ᱵᱚᱸᱜᱟ ᱵᱟᱲᱟᱭᱟ ᱥᱮ ᱵᱟᱝᱟ?
ᱦᱮᱸ ᱚᱱᱟ ᱦᱟᱹᱨᱭᱟᱹᱲ ᱥᱤᱢ ᱯᱟᱪᱮᱫ ᱥᱮ ᱮᱨᱚᱜ ᱥᱤᱢ
ᱦᱟᱹᱭᱨᱟᱹᱲ ᱥᱤᱢ ᱫᱚ ᱵᱟᱝ-ᱟ, ᱵᱩᱨᱩᱨ ᱵᱩᱨᱩ ᱟᱞᱮ ᱥᱮᱱ ᱫᱚ ᱵᱩᱨᱩ ᱵᱚᱸᱜᱟ ᱞᱮ ᱞᱟᱹᱭᱟ ᱟᱨ ᱚᱱᱠᱟ ᱫᱚ ᱥᱟᱱᱛᱟᱞᱤ ᱠᱮᱞᱮᱱᱰᱟᱨ ᱠᱚᱨᱮ ᱧᱮᱞ ᱵᱟᱲᱟ ᱟᱠᱟᱱᱟ ᱚᱞ ᱠᱟᱜ-ᱟ ᱠᱚ ᱫᱟᱜ ᱥᱮᱸᱫᱽᱨᱟ ᱵᱚᱸᱜᱟ
ᱦᱟᱹᱭᱨᱟᱹᱲ ᱵᱚᱸᱜᱟ ᱥᱮ ᱚᱱᱟ ᱪᱮᱫ ᱠᱷᱟᱹᱲᱭᱟᱹ ᱵᱚᱸᱜᱟ ᱠᱚ ᱞᱟᱹᱭᱟ ᱵᱟᱹᱲᱭᱟᱹ ᱵᱚᱸᱜᱟ ᱠᱚ ᱞᱟᱹᱭᱟ ᱵᱮᱥ ᱚᱱᱟ ᱵᱟᱹᱲᱤᱭᱟᱹ ᱪᱮᱫ ᱠᱚ
ᱚ ᱦᱟᱸᱜ ᱟᱞᱮ ᱢᱟ ᱡᱷᱮᱸᱴ ᱵᱚᱸᱜᱟ ᱨᱮᱢᱟ ᱮᱨᱚᱜ ᱥᱤᱢ ᱠᱚ ᱵᱚᱸᱜᱟᱭᱟ
ᱚᱱᱟ ᱢᱟ ᱟᱵᱚᱣᱟᱜ ᱡᱟᱦᱮᱨ ᱵᱚᱸᱜᱟ ᱠᱟᱱ ᱛᱟᱵᱚᱱᱟ ᱥᱮ
ᱦᱳᱭ ᱦᱳᱭ ᱫᱟᱜ ᱥᱮᱸᱫᱽᱨᱟ ᱡᱮᱦᱚ ᱞᱤᱧ ᱟᱸᱡᱚᱢ ᱵᱟᱲᱟ ᱟᱠᱟᱫ ᱪᱮᱫ ᱞᱮᱠᱟ ᱚᱱᱟ ᱵᱟᱨᱮᱛᱮᱢ ᱵᱟᱲᱟᱭ ᱠᱷᱟᱱ ᱵᱟᱨᱯᱮ ᱠᱚ ᱞᱟᱹᱭ ᱢᱮ
ᱦᱳᱭ ᱫᱟᱜ ᱥᱮᱸᱫᱽᱨᱟ ᱵᱚᱸᱜᱟ ᱫᱚ ᱱᱚᱝᱠᱟ ᱟᱠᱟᱱᱟ ᱡᱟᱸᱦᱟᱞᱮᱠᱟ ᱟᱞᱮ ᱱᱚᱛᱮ ᱫᱚ ᱦᱟᱸᱜ ᱚᱱᱟ ᱫᱚ ᱦᱚᱸ ᱯᱨᱟᱠᱨᱤᱛᱤᱠ ᱯᱩᱡᱟᱹ ᱫᱚ ᱮᱱᱠᱷᱟᱱ ᱫᱟᱨᱮ ᱨᱮᱜᱮ ᱦᱟᱸᱜ ᱚ ᱚᱱᱟ ᱫᱚ ᱵᱩᱨᱩ ᱨᱮ ᱵᱚᱸᱜᱟᱭ ᱦᱩᱭᱩᱜᱼᱟ ᱪᱮᱫᱟᱜ ᱥᱮ ᱫᱟᱨᱮ ᱱᱟᱹᱲᱤ ᱟᱨ ᱵᱩᱨᱩ ᱦᱚᱛᱮᱡ ᱛᱮᱜᱮ ᱦᱟᱸᱜ ᱫᱟᱜ ᱫᱚ ᱥᱤᱨᱡᱚᱱ ᱚᱜ ᱠᱟᱱ ᱛᱟᱵᱚᱣᱟ ᱫᱷᱟᱹᱨᱛᱤ ᱯᱩᱨᱤ ᱨᱮᱫᱚ ᱟᱬᱜᱚᱱ ᱠᱟᱱᱟ ᱥᱮᱨᱢᱟ ᱛᱮᱜᱮ ᱟᱫᱚ ᱚᱱᱟ ᱠᱷᱟᱹᱛᱤᱨ ᱜᱮ ᱫᱟᱜ ᱥᱮᱸᱫᱽᱨᱟ ᱵᱚᱸᱜᱟ ᱫᱚ ᱱᱚᱣᱟ ᱜᱮ ᱠᱟᱱᱟ ᱚᱱᱮ ᱫᱟᱜ ᱱᱟᱯᱟᱭ ᱛᱮ ᱡᱟᱹᱲᱤ ᱢᱟ ᱚᱱᱟ ᱠᱷᱟᱹᱛᱤᱨ ᱟᱞᱮ ᱥᱮᱱ ᱫᱚ ᱡᱟᱦᱟ ᱛᱤᱱᱟᱹᱜ ᱱᱚᱛᱮᱨᱮ ᱵᱩᱨᱩ ᱢᱮᱱᱟᱜᱼᱟ ᱥᱮᱬᱟ ᱥᱮᱬᱟ ᱵᱩᱨᱩ ᱠᱚ
ᱦᱚᱸ ᱦᱚᱸ
ᱚᱜ ᱦᱚᱸ ᱚᱱᱟ ᱵᱩᱨᱩ ᱨᱮ ᱢᱟᱱᱮ ᱵᱚᱸᱜᱟ ᱵᱩᱨᱩᱣᱟᱜ-ᱟ ᱞᱮ ᱟᱨ ᱪᱮᱫ ᱤᱱᱟᱹᱜᱮ᱾
ᱚ ᱡᱟᱦᱟᱸ ᱵᱩᱨᱩ ᱛᱟᱦᱮᱸ ᱠᱚᱜ-ᱟ ᱚᱱᱟ ᱴᱚᱞᱟ ᱚᱱᱟ ᱥᱩᱨ ᱠᱚᱨᱮ ᱚᱸᱰᱮ ᱚᱱᱟᱫᱚ ᱚᱱᱟ ᱦᱟᱜ ᱦᱩᱭᱩᱜ-ᱟ ᱟᱨ ᱚᱠᱚᱭ ᱦᱟᱜ ᱚᱱᱠᱟ ᱫᱚ ᱚᱱᱟ ᱵᱩᱨᱩ ᱥᱩᱨ ᱨᱮ ᱛᱟᱦᱮᱸ ᱠᱚᱜ-ᱟ ᱩᱱᱠᱩ ᱚᱱᱟ ᱫᱟᱜ ᱥᱮᱱᱫᱽᱨᱟ ᱠᱚ ᱵᱚᱸᱜᱟ ᱭᱟ ᱦᱟᱸᱜ
ᱦᱳᱭ ᱦᱳᱭ ᱚᱱᱟ ᱫᱤᱥᱚᱢ ᱦᱚᱲ ᱛᱮᱜᱮᱠᱚ ᱵᱚᱸᱜᱟᱭᱟ ᱩᱱᱠᱩ ᱟᱹᱛᱩ ᱦᱚᱲ ᱥᱩᱢᱩᱝ ᱫᱚ ᱵᱟᱝ-ᱟ ᱫᱤᱥᱚᱢ ᱦᱚᱲᱜᱮ ᱦᱟᱸᱰᱮ ᱫᱚ ᱦᱟᱜ
ᱦᱮᱸ ᱫᱤᱥᱚᱢ ᱦᱚᱲ ᱠᱚ ᱥᱟᱞᱟᱜ ᱫᱮᱥᱮ ᱟᱪᱷᱟ ᱠᱚ ᱜᱟᱯᱟᱞ ᱢᱟᱨᱟᱜ-ᱟ
ᱦᱳᱭ ᱟᱨ ᱡᱟᱦᱟᱱ ᱱᱟᱵᱱ ᱞᱟᱹᱭ ᱠᱟᱜ ᱦᱟᱹᱨᱭᱟᱹᱲ ᱱᱚᱣᱟ ᱠᱚᱫᱚ ᱟᱞᱮ ᱱᱚᱛᱮ ᱫᱚ ᱵᱟᱝ ᱧᱮᱞ ᱟᱠᱟᱱᱟ ᱦᱟᱹᱨᱭᱟᱹᱲ ᱫᱚ ᱟ
ᱚ ᱦᱚᱸ ᱦᱳᱭ ᱟᱞᱮ ᱟᱞᱮ ᱥᱮᱱ ᱫᱚ ᱮᱨᱚᱜ ᱥᱤᱢ ᱧᱮᱞᱚᱜ-ᱟ ᱱᱟᱜ ᱡᱷᱮᱸᱴ ᱵᱚᱸᱜᱟ ᱨᱮ ᱦᱟᱜ ᱠᱚ ᱵᱚᱸᱜᱟᱭᱟ ᱟᱨ ᱤᱭᱟᱹ ᱪᱮᱫ ᱠᱚ ᱞᱟᱹᱭᱟ ᱮᱨᱚᱜ ᱥᱤᱢ ᱦᱟᱸᱜ ᱱᱚᱜᱚᱭ ᱦᱩᱲᱩ ᱠᱚ ᱦᱟᱸᱜ ᱛᱚᱲᱟ ᱠᱚᱠᱚ ᱮᱨ ᱫᱚ ᱚᱱᱟ ᱢᱟᱲᱟᱝ ᱨᱮ ᱠᱚ ᱵᱚᱸᱜᱟ ᱵᱟᱲᱟᱭᱟ ᱚᱱᱟ ᱡᱟᱦᱮ ᱨᱮ ᱜᱮ ᱦᱩᱭᱩᱜᱼᱟ ᱟᱨ ᱱᱚᱣᱟ ᱫᱚ ᱱᱟᱭᱠᱮ ᱦᱮᱸ ᱵᱚᱸᱜᱟᱭᱟ ᱟᱹᱛᱩ ᱨᱤᱱᱤᱡ ᱫᱚ ᱚᱱᱮ ᱪᱮᱫ ᱮ ᱡᱮ ᱦᱩᱲᱩ ᱠᱚ ᱱᱟᱯᱟᱭ ᱛᱮ ᱦᱳᱭᱳᱜ ᱢᱟ ᱡᱟᱦᱟ ᱱᱟᱜ ᱨᱳᱜ ᱵᱤᱜᱷᱤᱱ ᱠᱚ ᱟᱞᱚ ᱦᱳᱭᱳᱜ ᱢᱟ ᱚᱱᱟ ᱨᱮᱭᱟᱜ ᱜᱮ ᱵᱚᱸᱜᱟ ᱵᱩᱨᱩ ᱫᱚ ᱦᱩᱭᱩᱜᱼᱟ ᱦᱟᱸᱜ ᱮᱨᱚᱜ ᱥᱤᱢ ᱯᱚᱨᱮ ᱛᱟᱨᱯᱮ ᱦᱟᱹᱨᱭᱟ. ᱲ ᱥᱤᱢᱟᱜ ᱚᱱᱮ ᱡᱚ ᱛᱚᱲᱟ ᱦᱩᱭ ᱤᱫᱤ ᱞᱮᱱᱠᱷᱟᱱ ᱦᱟ. ᱨᱭᱟ. ᱲ ᱥᱤᱢ ᱚᱱᱠᱟ ᱠᱚ ᱵᱚᱸᱜᱟᱭᱟ
ᱦᱳᱭ ᱟᱫᱚ ᱦᱳᱭ ᱡᱟᱭ ᱦᱳᱠ ᱟᱯᱮ ᱫᱚ ᱦᱟᱸᱜ ᱟᱵᱚᱣᱟᱜ ᱟᱹᱨᱤ ᱪᱟᱹᱞᱤ ᱥᱮ ᱞᱟᱠᱪᱟᱨ ᱠᱚᱵᱚ ᱥᱟᱵ ᱚᱱᱟ ᱜᱮ ᱦᱟᱝ ᱱᱟᱯ ᱟᱞᱮ ᱫᱚ ᱠᱟᱹᱴᱤᱡ ᱱᱚᱛᱮ ᱡᱷᱟᱲᱠᱷᱚᱸᱰ ᱠᱷᱚᱱ ᱟᱫ ᱧᱚᱜ ᱠᱟᱱᱟ
ᱦᱳᱭ ᱵᱟᱝ ᱚᱱᱛᱮ ᱠᱤᱪᱷᱩ ᱯᱮ ᱢᱟᱱᱟᱣ ᱮᱫᱼᱟ ᱟᱞᱮ ᱱᱚᱝᱠᱟ ᱟᱨ ᱦᱟᱹᱨᱭᱟᱹᱲ ᱥᱤ ᱵᱟᱠᱷᱟᱱ ᱱᱚᱣᱟ ᱫᱚ ᱟᱥᱟᱲᱤᱭᱟᱹ ᱦᱚᱸᱞᱮ ᱢᱮᱱᱟᱜᱼᱟ ᱟᱞᱮ ᱫᱚ
ᱟᱪᱪᱷᱟ ᱦᱳᱭ ᱟᱹᱥᱟᱹᱲᱤ ᱫᱚ ᱟᱞᱮ ᱱᱚᱛᱮ ᱦᱚᱸ ᱢᱮᱱᱟᱜ ᱢᱮᱱᱟᱜ ᱜᱮᱭᱟ
ᱵᱚᱸᱜᱟ ᱦᱟᱹᱨᱤᱡ ᱫᱚ ᱦᱮᱲᱦᱮᱫ ᱟᱨ ᱵᱟᱝᱠᱷᱟᱱ ᱫᱚ ᱜᱷᱟᱥ ᱤᱨ ᱠᱚᱫᱚ ᱵᱟᱭ ᱜᱟᱱᱚᱜᱼᱟ ᱚᱱᱟ ᱪᱟᱵᱟ ᱯᱚᱨᱮ ᱠᱤ ᱦᱮᱲᱦᱮᱫ ᱠᱚᱫᱚ ᱜᱟᱱᱚᱼᱟ
ᱦᱳᱭ ᱵᱟᱝ ᱚᱱᱟ
ᱦᱳᱭ ᱱᱚᱣᱟ ᱫᱚ ᱦᱳᱭ ᱟᱥᱟᱲ ᱥᱟᱱ ᱪᱟᱸᱫᱳ ᱨᱮ ᱦᱟᱸᱜ ᱱᱚᱣᱟ ᱫᱚ ᱦᱳᱭᱳᱜ ᱠᱟᱱ ᱛᱟᱵᱚᱱᱟ
ᱦᱳᱭ ᱚᱱᱠᱟ ᱜᱮ
ᱦᱳᱭ ᱤᱱᱟᱹ ᱯᱚᱨᱮ ᱢᱟ ᱟᱨᱢᱟ ᱪᱟᱞᱟᱣᱮᱱᱟ ᱪᱟᱥᱵᱟᱥ ᱠᱟᱹᱢᱤ ᱦᱟᱱᱛᱮ ᱪᱟᱞᱟᱣᱮᱱᱟ ᱵᱷᱟᱫᱚᱨ ᱵᱚᱸᱜᱟ ᱨᱮ ᱡᱟᱱᱛᱷᱟᱲ ᱡᱟᱱᱛᱷᱟᱲ ᱡᱟᱱᱛᱷᱟᱲ ᱠᱚ ᱵᱚᱸᱜᱟᱭ ᱜᱮᱭᱟ ᱥᱮᱵᱟᱝ ᱚᱱᱛᱮ
ᱦᱮᱸ ᱚᱱᱟ ᱠᱚᱫᱚ ᱵᱚᱸᱜᱟ ᱜᱮᱭᱟ ᱚᱱᱟᱛᱮ ᱱᱟ
ᱦᱮᱸ ᱦᱮᱸ ᱡᱚᱢ ᱡᱟᱱᱛᱷᱟᱲ ᱥᱮ ᱪᱮᱫ ᱞᱮᱠᱟ ᱠᱚ ᱞᱟᱹᱭᱟ
ᱦᱳᱭ
ᱡᱚᱢ ᱦᱟᱱᱛᱟᱲ ᱠᱷᱚᱱ ᱜᱮ ᱡᱚᱢ ᱡᱟᱱᱛᱲ ᱥᱮ ᱡᱟᱱᱛᱷᱟᱲ ᱚᱱᱟᱢᱟ ᱡᱚᱢ ᱦᱟᱱᱛᱟᱲ ᱠᱷᱚᱱᱜᱮ ᱡᱟᱱᱟᱢ ᱟᱠᱟᱱ ᱡᱟᱱᱛᱷᱟᱲ ᱢᱟ ᱱᱚᱣᱟ ᱫᱚ ᱵᱷᱟᱫᱚᱨ ᱵᱚᱸᱜᱟ ᱨᱮ ᱦᱟᱸᱜ ᱦᱩᱭᱩᱜ ᱠᱟᱱᱟ ᱦᱳᱭ
ᱟᱪ ᱟᱪᱪᱷᱟ ᱱᱟᱯᱟᱭ ᱜᱮ ᱪᱚᱵ ᱦᱳᱭ
ᱡᱚᱠᱷᱚᱱ ᱦᱟᱸᱜ ᱡᱟᱹᱲᱤ ᱠᱚ ᱵᱟᱭ ᱦᱩᱭᱩᱜᱼᱟ ᱩᱱ ᱥᱚᱢᱚᱭ ᱱᱚᱣᱟ ᱡᱟᱱᱛᱷᱟᱲ ᱵᱚᱸᱜᱟ ᱫᱚᱠᱚ ᱵᱚᱸᱜᱟᱭᱟ
ᱟᱪᱪᱷᱟ ᱟᱪᱪᱷᱟ
ᱦᱳᱭ ᱡᱮᱢᱛᱤ ᱟᱵᱚ ᱮᱨᱚᱜ ᱥᱤᱢ ᱛᱟᱦᱮᱱᱟ ᱦᱟᱹᱨᱭᱟᱹᱲ ᱥᱤᱢ ᱛᱟᱯᱚᱨᱮ ᱢᱟᱜᱷ ᱥᱳᱲᱮ ᱡᱟᱱᱛᱷᱟᱲ ᱮᱢᱟᱱ ᱱᱚᱣᱟ ᱠᱚᱫᱚ ᱟᱵᱚᱣᱟᱜ ᱦᱟᱸᱜ ᱯᱟᱨᱟᱵᱽ ᱛᱟᱵᱚᱱ ᱦᱟᱸᱜ
ᱦᱳᱭ ᱟᱨ ᱱᱚᱣᱟ ᱠᱚ ᱱᱤᱦᱟᱹᱛ ᱵᱟᱲᱟᱭ ᱞᱟᱹᱠᱛᱤ ᱠᱟᱱ ᱜᱮᱭᱟ ᱟᱨ ᱢᱟᱱᱮ ᱱᱤᱡᱮᱨᱟᱜ ᱱᱤᱡᱮᱨᱟᱜ ᱞᱟᱠᱪᱟᱨ ᱱᱤᱡᱮᱨᱟᱜ ᱠᱟᱞᱪᱟᱨ ᱡᱩᱫᱤ ᱵᱟᱢ ᱪᱮᱫ ᱥᱚᱢᱟᱡᱩᱢ ᱪᱮᱫ ᱞᱮᱠᱟᱛᱮ ᱚᱨᱟ ᱫᱤᱥᱚᱢ ᱠᱚ
ᱦᱳᱭ ᱦᱳᱭ
ᱟᱨ ᱱᱚᱣᱟ ᱠᱚᱫᱚ ᱞᱟᱡᱟᱣ ᱨᱮᱱᱟᱜ ᱡᱤᱱᱤᱥ ᱫᱚ ᱵᱟᱝ ᱠᱟᱱᱟ ᱮᱠᱟᱞ ᱜᱮ
ᱦᱳᱭ ᱦᱳᱭ ᱟᱨ ᱡᱩᱫᱤ ᱚᱡᱷᱟ ᱵᱤᱨᱫᱮᱥ ᱡᱟᱦᱟᱸᱭ ᱡᱚᱲᱟᱣ ᱢᱮᱱᱟᱜ ᱠᱚ ᱩᱱᱠᱩ ᱞᱟᱹᱜᱤᱫ ᱠᱷᱟᱱ ᱢᱟ ᱦᱟᱜ ᱫᱟᱸᱥᱟᱭ ᱯᱚᱨᱚᱵᱽ ᱛᱟᱠᱚ ᱟᱠᱚᱣᱟᱜ ᱢᱟ ᱟᱨ ᱦᱳᱭ ᱵᱚᱝᱥᱚ ᱵᱚᱸᱜᱟᱭ ᱞᱟᱹᱜᱤᱫ ᱠᱷᱟᱱ ᱢᱟ ᱴᱟᱺᱰᱤ ᱵᱚᱸᱜᱟ ᱵᱟᱝᱠᱷᱟᱱ ᱟᱵᱜᱮ ᱵᱚᱸᱜᱟ ᱠᱚᱦᱟᱜ ᱚᱱᱠᱟ ᱢᱮᱱᱟᱜᱼᱟ ᱟᱵᱚᱣᱟᱜ ᱫᱚ ᱢᱟᱱᱮ ᱪᱮᱫ ᱞᱮᱠᱟ ᱯᱚᱨᱟᱵᱽ ᱯᱩᱱᱟᱹᱭ ᱥᱟᱶᱛᱮ ᱮᱱᱮᱡ ᱥᱮᱨᱮᱧ ᱫᱚ ᱨᱩ ᱨᱟᱦᱟ ᱠᱚᱫᱚ ᱵᱷᱤᱱᱟᱹ ᱵᱷᱤᱱᱟᱹ ᱜᱮᱛᱟ ᱵᱚᱱᱟ ᱯᱟᱨᱟᱵᱽ ᱯᱩᱱᱟᱹᱭ ᱚᱱᱩᱡᱟᱭᱤ ᱦᱮᱸ ᱥᱮ ᱵᱟᱝ
ᱦᱚᱸ ᱚᱱᱠᱟ ᱫᱚᱞᱤᱧ ᱟᱸᱡᱚᱢ ᱟᱠᱟᱫ ᱦᱚᱸ ᱚᱱᱠᱟ ᱫᱚᱞᱤᱧ ᱟᱸᱡᱚᱢ ᱟᱠᱟᱫ ᱡᱟᱦᱟᱸ ᱞᱮᱠᱟ ᱞᱮᱠᱟ ᱞᱟᱜᱽᱲᱮ ᱮᱱᱮᱡ ᱢᱮᱱᱟᱜᱼᱟ ᱞᱤᱭᱟᱹ ᱠᱚ ᱜᱮᱞᱵᱟᱨ ᱪᱟᱸᱫᱳ ᱢᱮᱱᱟᱜ ᱛᱟᱵᱚᱱᱟ ᱚᱱᱟ ᱠᱷᱟᱹᱛᱤᱨ ᱜᱮᱞᱵᱟᱨ ᱞᱟᱝᱜᱽᱲᱮ ᱮᱱᱮᱡ ᱢᱮᱱᱟᱜ ᱛᱟᱵᱚᱱᱟ᱾ ᱟᱫᱚ ᱦᱟᱸᱜ ᱡᱷᱚᱛᱚ ᱵᱟᱝ ᱧᱮᱞ ᱵᱟᱲᱟ ᱦᱩᱭ ᱟᱠᱟᱱᱟ ᱟᱨ ᱵᱟᱲᱟᱭ ᱦᱚᱸ ᱵᱟᱝᱠᱚ ᱵᱟᱲᱟᱭᱟ ᱡᱷᱚᱛᱚ ᱦᱚᱲ
ᱦᱳᱭ
ᱟᱫᱚ ᱚᱱᱟᱜᱮ ᱢᱤᱫ ᱫᱷᱟᱣ ᱩᱱᱠᱩ ᱜᱟᱹᱠᱷᱩᱲᱟᱹ ᱦᱚᱲ ᱥᱟᱞᱟᱜ ᱜᱮ ᱜᱟᱞᱢᱟᱨᱟᱣ ᱜᱟᱞᱢᱟᱨᱟᱣ ᱛᱩᱞᱩᱡ ᱩᱱᱠᱩ ᱜᱮᱠᱚ ᱞᱟᱹᱭ ᱫᱟ, ᱡᱮ ᱵᱟᱝᱢᱟ ᱟᱵᱚᱣᱟᱜ ᱫᱚ ᱞᱟᱜᱽᱲᱮ ᱮᱱᱮᱡ ᱫᱚ ᱜᱮᱞᱵᱟᱨ ᱪᱟᱸᱫᱳ ᱦᱤᱥᱟᱹᱵ ᱛᱮᱜᱮ ᱜᱮᱞᱵᱟᱨ ᱵᱚᱸᱜᱟ ᱦᱤᱥᱟᱹᱵ ᱜᱮᱞᱵᱟᱨ ᱮᱱᱮᱡ ᱜᱮᱛᱟᱵᱚᱱ ᱢᱮᱱᱟᱜᱼᱟ, ᱮᱱᱠᱷᱟᱱ ᱡᱟᱭᱦᱳᱠ ᱟᱹᱰᱤ ᱥᱚᱨᱮᱥ ᱡᱤᱱᱤᱥ ᱠᱟᱱ ᱛᱟᱵᱱᱟ ᱡᱮ ᱡᱷᱚᱛᱚ ᱪᱟᱸᱫᱳ ᱨᱮ ᱢᱤᱫᱴᱟᱝ ᱢᱤᱫᱴᱟᱝ ᱠᱟᱛᱮ ᱟᱵᱚᱣᱟᱜ ᱱᱚᱝᱠᱟᱱᱟᱜ ᱛᱚᱞ ᱟᱠᱟᱱ ᱛᱟᱵᱚᱱᱟ᱾ ᱠᱟᱛᱷᱟ ᱛᱟᱵᱚᱱ ᱢᱮᱱᱟ ᱟᱫᱚ ᱚᱱᱟ ᱠᱚᱜᱮ ᱵᱚᱱ ᱟᱫᱮᱜᱼᱟ ᱤᱱᱟᱹᱜᱮ ᱫᱩᱠ ᱵᱩᱡᱷᱟᱹᱜᱼᱟ᱾
ᱦᱳᱭ ᱱᱮᱛᱟᱨ ᱫᱚᱵᱚᱱ ᱟᱫ ᱤᱫᱤᱭᱮᱫᱼᱟ ᱡᱮ ᱥᱟᱶᱛᱮ ᱟᱵᱚ ᱦᱚᱸᱵᱚ ᱟᱹᱨᱩ ᱯᱷᱮᱨᱟᱜ ᱠᱟᱱᱛᱮ, ᱫᱩᱠ ᱥᱟᱶᱛᱮ ᱵᱚ ᱟᱨᱩᱯᱷᱮᱨᱟᱜ ᱠᱟᱱ ᱫᱤᱭᱟᱛᱮ ᱢᱟᱱᱮ ᱯᱚᱨᱟᱽᱯᱩᱱᱤ ᱠᱚᱫᱚ ᱟᱫ ᱤᱫᱤᱭᱜᱼᱟ ᱛᱟᱨᱯᱚᱨᱮ ᱮᱴᱟᱜ ᱢᱟᱱᱮ ᱪᱮᱫ ᱮᱴᱟᱜ ᱥᱟᱶᱛᱟ ᱨᱮᱱ ᱦᱚᱲ ᱠᱚᱣᱟᱜ ᱛᱚ ᱚᱨᱥᱚᱝᱚᱜ ᱠᱟᱱᱟ ᱵᱟᱡᱟᱨ ᱦᱟᱡᱟᱨ ᱨᱮᱵᱚ ᱛᱟᱦᱮᱱ ᱠᱟᱱ ᱠᱷᱟᱱ, ᱟᱫᱚ ᱟᱵᱚᱣᱟᱜ ᱫᱚ ᱵᱟᱹᱭ ᱵᱟᱹᱭᱛᱮᱟᱵᱚᱱ ᱟᱫ ᱤᱫᱤ ᱠᱤᱱᱛᱩ ᱟᱵᱚᱣᱟᱜ ᱡᱩᱫᱤ ᱟᱫ ᱤᱫ ᱞᱮᱠᱷᱟᱱ ᱟᱵᱚᱣᱟᱜᱯᱠᱩᱢ ᱜᱮ ᱟᱫ ᱩᱛᱟᱹᱨᱚᱜᱼᱟ᱾ ᱚᱱᱚ ᱚᱝᱠᱟ ᱠᱟᱮᱛ,
ᱮᱠᱫᱚᱢ ᱜᱮ
ᱦᱳᱭ ᱚᱱᱮ ᱡᱮᱢᱚᱱ ᱢᱮᱱ ᱮᱱᱟ, ᱡᱮ ᱯᱟᱨᱟᱵᱽᱼ ᱯᱩᱱᱟᱹᱭ ᱮᱱᱮᱡᱼᱥᱮᱨᱮᱧ ᱟᱨ ᱨᱟᱦᱟ, ᱨᱟᱦᱟ ᱨᱩ ᱠᱚᱫᱚ ᱦᱟᱸᱜ ᱪᱮᱫ ᱞᱮᱠᱟ ᱵᱷᱤᱱᱟᱹ ᱵᱷᱤᱱᱟᱹ ᱠᱚᱫᱚ ᱡᱮᱢᱚᱱ ᱰᱟᱱᱴᱟ ᱮᱱᱮᱡᱼᱥᱮᱨᱮᱧ, ᱱᱚᱣᱟ ᱫᱚ ᱟᱵᱚ ᱦᱟᱸᱜ ᱪᱮᱫ ᱥᱚᱦᱚᱨᱟᱭ ᱨᱮᱵᱚ ᱮᱱᱮᱡᱮᱜᱼᱟ ᱨᱤᱸᱡᱟᱹ ᱮᱱᱮᱡ ᱦᱚᱸ ᱚᱱᱠᱟᱜ ᱜᱮ, ᱟᱵᱚᱣᱟᱜ ᱮᱱᱮᱡ ᱠᱟᱱᱟ ᱱᱚᱣᱟ ᱫᱚ ᱥᱟᱱ ᱵᱚᱸᱜᱟ ᱜᱚᱢᱦᱟ, ᱥᱮ ᱠᱟᱨᱟᱢ ᱚᱠᱛᱚ ᱠᱚᱨᱮ ᱵᱚᱱ ᱮᱱᱮᱡᱮᱜᱼᱟ ᱟᱵᱚ ᱟᱹᱨᱤᱧ ᱡᱟᱹ ᱡᱟᱦᱟᱸ ᱮᱱᱮᱡ ᱵᱚᱱ ᱢᱮᱱᱮᱫᱼᱟ, ᱱᱚᱣᱟ ᱫᱚ ᱠᱩᱲᱤ ᱠᱚᱲᱟ ᱡᱚᱛᱚ ᱦᱚᱲ ᱜᱮᱠᱚ ᱮᱱᱮᱡᱮᱜᱼᱟ ᱥᱮᱠᱚ ᱮᱱᱮᱡᱮᱜᱼᱟ᱾ ᱛᱟᱯᱚᱨᱮ ᱮᱴᱟᱜ ᱫᱤᱱ ᱠᱚᱨᱮ ᱱᱚᱜᱼᱚᱭ ᱦᱟᱸᱜ ᱡᱟᱦᱟᱸ ᱜᱷᱟᱱᱴᱟ ᱮᱱᱮᱡ ᱦᱩᱭᱱᱟ ᱟᱨ ᱵᱟᱝᱠᱷᱟᱱ, ᱨᱸᱤᱡᱟᱹ ᱮᱱᱮᱡ ᱠᱚᱫᱚ ᱦᱟᱸᱜ ᱢᱟᱱᱮ ᱵᱟᱵᱚ ᱮᱱᱮᱡᱮᱜᱼᱟ᱾ ᱚᱱᱠᱟ ᱜᱮ ᱟᱨ ᱪᱮᱫ ᱫᱚᱝᱜᱮ ᱨᱮᱦᱚᱸ ᱢᱤᱫᱴᱟᱝ ᱟᱹᱰᱤ ᱱᱟᱯᱟᱭ ᱮᱱᱮᱡ ᱠᱟᱱ ᱛᱟᱵᱚᱱᱟ᱾ ᱛᱟᱯᱚᱨᱮ ᱞᱟᱜᱽᱲᱮ ᱮᱱᱮᱡ ᱦᱚᱸ ᱱ ᱨᱟᱹᱥᱠᱟᱹ ᱥᱟᱹᱛᱞᱟᱭ ᱮᱱᱮᱡ ᱠᱟᱱᱟ, ᱞᱟᱜᱽᱲᱮ ᱨᱮᱦᱚᱸ ᱞᱟᱸᱜᱟ ᱞᱟᱸᱜᱟ ᱦᱟᱸᱜ ᱮᱲᱮ ᱫᱚ ᱚᱱᱟ ᱠᱚᱨᱮ ᱠᱷᱚᱱᱜᱮ ᱦᱟᱸᱜ, ᱞᱟᱜᱽᱬᱮ ᱫᱚ ᱡᱟᱱᱟᱢ ᱠᱟᱱᱟ ᱡᱮ ᱞᱟᱜᱽᱬᱮ ᱮᱲᱮ ᱠᱷᱚᱱ ᱜᱮ ᱞᱟᱜᱽᱬᱮ ᱟᱵᱚ ᱫᱚ ᱡᱮᱦᱮᱛᱩ ᱪᱟᱥᱵᱟᱥ ᱠᱟᱹᱢᱤ ᱦᱚᱲ ᱥᱮ, ᱡᱟᱦᱟᱱᱟᱜ ᱮᱢ ᱠᱟᱹᱢᱤ ᱵᱟᱲᱟ ᱠᱟᱜ-ᱟ ᱡᱟᱸᱦᱟᱱᱟᱜ ᱡᱤᱨᱟᱹᱣ ᱵᱟᱲᱟ ᱥᱮ
ᱟᱫᱚ ᱡᱟᱜᱟ ᱠᱟᱹᱴᱤᱡ ᱨᱮᱦᱚᱸ ᱴᱟᱴᱟ ᱥᱤᱥᱴᱤᱞ ᱪᱮᱥᱴᱟ ᱟᱠᱟᱫ ᱨᱮᱦᱚᱸ ᱚᱱᱟ ᱢᱟᱱᱮ ᱡᱟᱦᱟᱸ ᱛᱤᱱᱟᱹᱜ ᱟᱵᱚᱣᱟᱜ ᱠᱟᱞᱪᱟᱨ ᱞᱟᱠᱪᱟᱨ ᱠᱚ ᱚᱱᱟ ᱰᱤᱡᱤᱴᱮᱞᱤ ᱪᱮᱫ ᱮ ᱢᱟᱱᱮ ᱵᱚ ᱰᱤᱡᱤᱴᱮᱞ ᱡᱩᱜᱽ ᱨᱮ ᱚᱱᱟ ᱠᱚ ᱛᱚᱞ ᱫᱚᱦᱚ ᱥᱮ ᱥᱟᱛᱟᱢ ᱫᱚᱦᱚᱭᱮᱫᱟ ᱟᱞᱮ ᱡᱷᱟᱲᱠᱷᱚᱸᱰ ᱥᱚᱨ ᱠᱟᱨ ᱦᱚᱸ ᱟᱹᱰᱤ ᱛᱮᱫ ᱜᱮ ᱪᱮᱥᱴᱟ ᱟᱠᱫᱼᱟ ᱚᱱᱟ ᱠᱷᱟᱹᱛᱤᱨ ᱨᱮ ᱱᱟᱱᱟ ᱦᱩᱱᱟᱹᱨ ᱮᱯ ᱠᱚ ᱫᱤᱱᱜᱮ ᱩᱰᱩᱠᱮᱫᱼᱟ ᱟᱹᱫᱤ ᱮᱢᱟᱱ ᱛᱮᱢᱟᱱ ᱠᱚ ᱢᱮᱱᱠᱷᱟᱱ ᱟᱫᱚ ᱱᱤᱡᱮᱨ ᱨᱮᱱ ᱦᱚᱲ ᱜᱮ ᱟᱵᱚ ᱵᱚᱱ ᱯᱟᱞᱦᱮᱫ ᱠᱟᱱᱟ ᱥᱮ ᱨᱟᱹᱥᱠᱟᱹᱜ ᱠᱟᱱ ᱛᱮᱜᱮ ᱯᱟᱞᱮᱫ ᱵᱟᱝ ᱜᱟᱱᱚᱜ ᱜᱟᱱᱟᱜ ᱚᱱᱟ ᱱᱟ ᱠᱚᱫᱚ ᱟᱨ ᱥᱚᱨᱟᱨ ᱥᱮ ᱠᱳᱢᱯᱟᱱᱤ ᱠᱚᱫᱚ ᱟᱹᱰᱤ ᱡᱳᱨ ᱜᱮ ᱠᱚ ᱪᱮᱥᱴᱟ ᱟᱠᱟᱫ ᱟᱹᱫᱤᱵᱟᱹᱥᱤ ᱨᱟᱠᱟᱵ ᱞᱟᱹᱜᱤᱫ ᱢᱮᱱᱠᱷᱟᱱ ᱟᱵᱚ ᱛᱮᱫ ᱛᱮᱜᱮ ᱵᱟᱝ ᱨᱟᱠᱟᱵ ᱥᱟᱱᱟᱭᱮᱫ ᱵᱚᱱᱟ,
ᱪᱷᱩᱴᱟᱹ ᱥᱮ ᱚᱱᱟ ᱨᱮ ᱠᱟᱹᱢᱤ ᱵᱟᱲᱟ ᱫᱚᱨᱠᱟᱨ᱾
ᱦᱮᱸ ᱱᱤᱦᱟᱹᱛ ᱮᱠᱫᱚᱢ ᱟᱫᱚ ᱟᱵᱚ ᱢᱟ ᱢᱤᱫ ᱴᱟᱠᱟ ᱦᱚᱸ ᱵᱟᱝ ᱠᱷᱚᱨᱪᱟ ᱥᱟᱱᱟ ᱵᱚᱱ ᱫᱚ ᱟᱵᱚᱣᱟᱜ ᱞᱟᱹᱜᱤᱫ ᱢᱟ᱾
ᱦᱮᱸ
ᱦᱳᱭ ᱢᱮᱱᱠᱷᱟᱱ ᱟᱫᱚ ᱱᱚᱜ ᱥᱚᱢᱚᱭ ᱠᱚ ᱦᱩᱭ ᱡᱟᱣᱨᱟ ᱠᱟᱱ ᱛᱟᱞᱟᱝᱟ ᱱᱤᱝᱠᱟᱹᱜ ᱜᱮ ᱟᱨᱦᱚᱸ ᱧᱟᱯᱟᱢᱟᱞᱟᱝ ᱮᱴᱟᱜᱟᱜ ᱠᱚᱞ ᱨᱮ ᱥᱮ ᱡᱚᱲᱟᱣ ᱦᱩᱭᱩᱜᱼᱟ᱾ ᱴᱷᱤᱠ ᱪᱚᱞᱚ ᱱᱟᱯᱟᱭ ᱜᱮ ᱡᱚᱦᱟᱨ᱾
ᱴᱷᱤᱠ ᱜᱮᱭᱟ ᱛᱚᱵᱮ ᱢᱟ ᱤᱱᱠᱟᱹ ᱜᱮ ᱡᱚᱦᱟᱨ, ᱦᱮᱸ ᱦᱮᱸ᱾
ᱦᱳᱭ ᱠᱚᱞ ᱫᱚ ᱟᱵᱤᱱ ᱥᱮᱱ ᱠᱷᱚᱱ ᱜᱮ ᱰᱤᱥᱠᱟᱱᱮᱠᱴᱚᱜ-ᱟ ᱟᱹᱞᱤᱧ ᱥᱮᱱ